ᱱᱟᱯᱟᱭ ᱜᱮ᱾
ᱦᱚᱸ ᱚᱲᱟᱜ ᱠᱚᱨᱮ ᱫᱚ ᱞᱟᱹᱭᱫᱟᱹᱧ ᱚᱲᱟᱜ, ᱚᱲᱟᱜ ᱠᱚᱨᱮ ᱫᱚ ᱱᱟᱯᱟᱭ ᱜᱮᱭᱟ ᱠᱚ?
ᱱᱟᱯᱟ ᱦᱚᱸ ᱱᱟᱯᱟᱭ ᱜᱮ᱾ ᱟᱹᱵᱤᱱ ᱫᱚ?
ᱟ ᱟᱹᱞᱤᱧ ᱦᱚᱸ ᱱᱟᱯᱟᱭ ᱜᱮᱭᱟᱞᱤᱧ᱾
ᱩᱸ ᱟᱨ ᱫᱟᱠᱟ ᱠᱚ ᱪᱚᱸᱫᱟ ᱵᱟᱲᱟ ᱦᱩᱭᱱᱟ? ᱫᱟᱠᱟ ᱛᱚ ᱪᱚᱸᱫᱟ ᱵᱟᱲᱟ ᱦᱩᱭᱱᱟ?
ᱵᱟᱝᱜᱮ ᱜᱚᱝᱠᱮ ᱫᱟᱠᱟ ᱠᱚᱫᱚ ᱟᱹᱣᱨᱤᱭᱟᱜᱼᱟ ᱮᱠᱷᱚᱱᱳ ᱚᱲᱟᱜ ᱠᱚᱨᱮ ᱦᱟᱸᱜ ᱫᱚᱠᱚ ᱪᱚᱸᱫᱟᱭᱫᱟ ᱡᱟᱹᱱᱤᱡ ᱠᱷᱟᱱ, ᱟᱹᱞᱤᱧ ᱢᱟ ᱱᱚᱸᱰᱮ ᱦᱮᱸ ᱢᱟᱴᱷ ᱠᱚᱨᱮ ᱢᱮᱱᱟᱜ ᱞᱤᱧᱟᱹ ᱦᱟᱸᱜ ᱫᱩᱲᱩᱵ ᱠᱟᱱᱟᱞᱤᱧ᱾
ᱦᱚᱭᱛᱚ ᱠᱚ ᱪᱚᱸᱫᱟ ᱵᱟᱲᱟᱭᱫᱟ, ᱦᱚᱭᱛᱚ ᱟᱹᱞᱤᱧ ᱢᱟ ᱢᱟᱴᱷ ᱥᱮᱜ ᱨᱮᱜᱮ ᱢᱮᱱᱟᱜ ᱞᱤᱧ, ᱚᱲᱟᱜ ᱨᱮᱫᱚ ᱵᱟᱹᱱᱩᱜ ᱞᱤᱧᱟ ᱟᱨᱠᱤ᱾
ᱱᱟᱯᱟᱭ ᱜᱮ᱾
ᱟᱫᱚ ᱜᱚᱝᱠᱮ ᱛᱟᱦᱞᱮ ᱚᱱᱛᱮ ᱫᱚ ᱟᱯᱮ ᱥᱮᱫ ᱜᱚᱝᱠᱮ ᱦᱮᱸ ᱠᱟᱹᱢᱤ ᱠᱟᱡᱽ ᱠᱚᱫᱚ ᱪᱮᱫ ᱠᱚᱯᱮ ᱠᱟᱹᱢᱤ ᱵᱟᱲᱟᱭᱫᱟ ᱱᱤᱛᱚᱜ ᱫᱚ?
ᱠᱟᱹᱢᱤ ᱵᱟᱡ ᱠᱚ ᱴᱷᱤᱠ ᱜᱮ ᱴᱷᱤᱠ ᱜᱮ, ᱴᱷᱤᱠ ᱜᱮᱭᱟ᱾
ᱟᱪᱪᱷᱟ ᱟᱪᱪᱷᱟ ᱦᱳᱭ ᱚᱱᱟ ᱦᱚᱛᱚ ᱫᱚ ᱟᱪᱪᱷᱟ ᱚᱱᱛᱮ ᱫᱚ ᱟᱯᱮ ᱚᱱᱟ ᱠᱚᱨᱮ ᱫᱚ ᱵᱚᱞ ᱮᱱᱮᱡ ᱠᱚᱫᱚ ᱦᱩᱭᱩᱜ ᱠᱟᱱᱟ ᱥᱮ ᱟᱣᱨᱤᱭᱟ?
ᱦᱩᱭᱩᱜ ᱠᱟᱱ ᱜᱮᱭᱟ᱾
ᱟ ᱵᱚᱞ ᱮᱱᱮᱡ ᱠᱚ ᱦᱩᱭᱩᱜ ᱠᱟᱱᱟ?
ᱦᱩᱸ
ᱦᱩᱸ ᱟᱞᱮᱥᱮᱫ ᱦᱚᱸ ᱦᱩᱭᱩᱜ ᱠᱟᱱᱟ ᱢᱤᱜ ᱵᱟᱨᱭᱟ ᱦᱟᱸᱰᱮ ᱱᱟᱰᱮ᱾
ᱦᱩᱸ ᱦᱩᱸ ᱯᱨᱟᱭᱤᱡᱽ ᱫᱚ ᱪᱮᱫ ᱞᱮᱠᱟ ᱠᱚ ᱫᱚᱦᱚ ᱵᱟᱲᱟ ᱠᱟᱜᱼᱟ?
ᱦᱮᱸ ᱜᱚᱝᱠᱮ ᱯᱨᱟᱭᱤᱡᱽ ᱢᱟᱛᱚ ᱫᱚᱦᱚ ᱫᱚᱠᱚ ᱫᱚᱦᱚᱣ ᱠᱟᱫᱟ ᱚᱝᱠᱟ ᱜᱮ ᱡᱮ ᱡᱮᱢᱚᱱ ᱡᱮ ᱡᱟᱭᱜᱟ ᱨᱮ ᱢᱟᱱᱮ ᱡᱷᱚᱛᱚ ᱡᱟᱭᱜᱟ ᱨᱮᱜᱮ ᱥᱚᱢᱟᱱ ᱵᱤᱱ ᱵᱟᱝᱠᱚ ᱛᱟᱦᱮᱱᱟ ᱥᱮ ᱵᱟᱝᱠᱚ ᱫᱚᱦᱚᱭᱟ ᱟᱨᱠᱤ᱾
ᱦᱩᱸ
ᱟᱫᱚ ᱚᱠᱟ ᱞᱮᱠᱟ ᱚᱠᱟ ᱟᱫᱚ ᱚᱝᱠᱟ ᱠᱷᱮᱞ ᱫᱚ ᱦᱩᱭᱩᱜ ᱠᱟᱱᱟ ᱛᱚ᱾ ᱯᱨᱟᱭᱤᱡ ᱠᱚᱫᱚ ᱦᱟᱸᱜ ᱴᱷᱤᱠ ᱜᱮ ᱠᱚ ᱫᱚᱦᱚᱭᱫᱟ, ᱵᱩᱡᱷᱟᱹᱣ ᱠᱮᱜᱼᱟ ᱵᱤᱱ?
ᱟᱫᱚ ᱟᱹᱵᱤᱱ ᱵᱤᱱ ᱠᱷᱮᱞ ᱵᱟᱲᱟᱭ ᱜᱮᱭᱟ?
ᱟᱹᱞᱤᱧ ᱫᱚ ᱵᱟᱹᱞᱤᱧ ᱠᱷᱮᱞ ᱵᱟᱲᱟᱭᱟ᱾
ᱚ
ᱡᱚᱴᱟᱣ ᱠᱚ ᱠᱷᱮᱞᱟ᱾
ᱟᱪᱪᱷᱟ ᱟᱪᱪᱷᱟ᱾ ᱟᱫᱚ ᱚᱝᱠᱟ ᱜᱮ, ᱱᱚᱣᱟ ᱩᱢ ᱡᱟᱦᱟᱸ ᱟᱵᱚ ᱵᱚᱱ ᱡᱟᱦᱟᱸ ᱵᱩᱞ ᱠᱷᱮᱞ ᱥᱮ ᱵᱚᱞ ᱮᱱᱮᱡ ᱠᱚ ᱦᱩᱭᱩᱜ ᱠᱟᱱ ᱫᱚ ᱟᱨ ᱡᱟᱦᱟᱸ ᱠᱚᱠᱚ ᱠᱷᱮᱞ ᱠᱟᱱᱟ ᱡᱮᱢᱚᱱ ᱨᱮᱸᱜᱮᱡ ᱚᱲᱟᱜ ᱨᱮᱱ ᱜᱤᱫᱽᱨᱟᱹ ᱠᱚᱠᱚ ᱠᱷᱮᱞ ᱵᱟᱲᱟᱭᱫᱟ ᱟᱫᱚ ᱩᱝᱠᱩ ᱮᱸ ᱱᱚᱝᱠᱟ ᱠᱷᱮᱞ ᱠᱟᱛᱮᱜ ᱡᱟᱦᱟᱱᱟᱜ ᱢᱟᱱᱮ ᱥᱩ ᱢᱟᱱᱮ ᱥᱩᱵᱤᱫᱟ ᱦᱩᱭᱩᱜ ᱠᱟᱱ ᱛᱟᱠᱚᱣᱟ ᱥᱮ ᱡᱟᱦᱟᱸ ᱩᱱ ᱟᱵᱚᱣᱟᱜ ᱡᱟᱦᱟᱸ ᱩᱢ ᱩᱱᱱᱚᱛᱤ ᱟᱨᱠᱤ ᱡᱟᱦᱟᱸ ᱠᱚ ᱞᱟᱹᱭᱟ ᱟᱸ ᱯᱩᱭᱥᱟᱹ ᱠᱩᱲᱤ᱾
ᱚᱸ
ᱦᱮᱸ ᱠᱟᱹᱣᱰᱤ ᱠᱚ ᱟᱨᱠᱤ ᱚᱱᱟ ᱠᱚᱫᱚ ᱨᱳᱡᱽᱜᱟᱨ ᱠᱚ ᱦᱩᱭᱩᱜ ᱠᱟᱱ ᱛᱟᱠᱚᱣᱟ ᱥᱮ ᱵᱟᱝ ᱚᱱᱟ ᱵᱮ ᱯᱟᱨᱛᱮ ᱪᱮᱫ ᱵᱤᱱ ᱞᱮᱭᱟ ᱟᱵᱤᱱ?
ᱟᱹᱞᱤᱧ ᱢᱟ ᱢᱮᱱ ᱞᱮᱠᱷᱟᱱ ᱢᱟ ᱩᱱᱠᱩ ᱡᱟᱦᱟᱸᱭ ᱠᱚ ᱠᱟᱹᱢᱤ ᱠᱚᱠᱚ ᱤᱫᱤᱭᱮᱫ ᱠᱚᱣᱟ ᱢᱟᱱᱮ ᱯᱷᱩᱴᱵᱚᱞ ᱮᱱᱮᱡ ᱡᱟᱦᱟᱸᱭ ᱠᱚᱜᱮ ᱩᱱᱠᱩ ᱠᱟᱹᱣᱰᱤ ᱠᱚ ᱠᱟᱹᱴᱤᱡ ᱰᱷᱮᱨ ᱫᱷᱟᱨᱟ ᱮᱢᱟ ᱠᱚ ᱠᱷᱟᱱ ᱠᱚ ᱱᱟᱯᱟᱭᱚᱜᱼᱟ ᱦᱩᱱᱟᱹᱝ᱾ ᱪᱟᱜ ᱢᱤᱫᱴᱤᱡ ᱟᱠᱚ ᱦᱚᱸᱠᱚ ᱮᱱᱮᱡ ᱠᱟᱱᱟ ᱚᱛᱤ ᱥᱚᱛᱤ
ᱦᱳᱭ᱾
ᱟᱠᱚ ᱦᱚᱸ ᱢᱮᱦᱱᱚᱛ ᱛᱟ ᱟᱠᱚ ᱡᱩᱫᱤ ᱟᱠᱚ ᱦᱚᱸ ᱚᱱᱟ ᱢᱮᱦᱱᱚᱛ ᱨᱮᱭᱟᱜ ᱯᱷᱚᱲᱚ ᱵᱟᱠᱚ ᱧᱟᱢ ᱠᱷᱟᱱ ᱦᱟᱸᱜ ᱟᱠᱚ ᱦᱚᱸ ᱤᱭᱟᱹ ᱠᱚ ᱵᱩᱡᱷᱟᱹᱣᱟ ᱟᱹᱲᱤᱥ ᱠᱚ ᱵᱩᱡᱷᱟᱹᱣᱟ᱾
ᱦᱳᱭ ᱦᱳᱭ ᱦᱳᱭ, ᱟᱫᱚ ᱚᱱᱠᱟ ᱜᱮᱛᱚ ᱦᱟᱸᱜ ᱨᱤᱠᱥ ᱦᱟᱛᱟᱣ ᱠᱟᱛᱮ ᱠᱚ ᱠᱷᱮᱞ ᱠᱟᱱᱟ ᱥᱮ᱾
ᱦᱚᱸ᱾
ᱛᱤ ᱡᱟᱸᱜᱟ ᱛᱤ ᱡᱟᱸᱜᱟ ᱠᱚ ᱨᱟᱹᱯᱩᱫ ᱞᱮᱱᱠᱷᱟᱱ ᱚᱠᱚᱭ ᱫᱚ ᱦᱟᱸᱜ ᱮᱢᱚᱜᱼᱟᱭ ᱵᱟᱝ? ᱥᱮ ᱪᱮᱫ ᱵᱤᱱ ᱞᱮᱭᱟ? ᱚᱱᱟ ᱠᱚᱫᱚ ᱦᱟᱸᱜ ᱱᱤᱡᱮᱨᱟᱜ ᱴᱟᱠᱟ ᱛᱮᱜᱮ ᱢᱟᱱᱮᱸ ᱮᱸ ᱡᱟᱦᱟᱸ ᱦᱚᱭᱛᱳ ᱦᱚᱥᱯᱤᱴᱟᱞ ᱠᱚᱨᱮ ᱟᱫᱚ ᱡᱚᱛᱚ ᱡᱟᱭᱜᱟ ᱨᱮ ᱦᱟᱸᱜ ᱦᱟᱥᱯᱤᱴᱟᱞ ᱠᱚᱨᱮ ᱵᱷᱚᱨᱛᱤ ᱨᱮᱦᱚᱸ ᱟᱫᱚ ᱨᱟᱱ ᱠᱚᱫᱚ ᱦᱟᱸᱜ ᱡᱚᱛᱚ ᱜᱤ ᱵᱤ ᱧᱟᱢᱟ ᱦᱟᱸᱜ ᱴᱩᱠ ᱴᱟᱠ ᱡᱚᱢᱼᱧᱩ ᱠᱚᱫᱚ ᱢᱮᱱᱟᱜ-ᱟ ᱥᱮ ᱨᱟᱱ ᱠᱚᱫᱚ ᱦᱚᱭᱛᱳ ᱯᱷᱤᱨᱤ ᱛᱮᱵᱤᱱ ᱧᱟᱢ ᱠᱮᱫᱟ᱾ ᱥᱮ ᱪᱤᱠᱤᱥᱥᱟ ᱯᱷᱤᱨᱤ ᱵᱤᱱ ᱧᱟᱢ ᱠᱮᱫᱟ ᱟᱫᱚ ᱡᱚᱢᱼᱧᱩ ᱛᱚ ᱢᱮᱱᱟᱜᱼᱟ ᱩᱱᱫᱤᱱ ᱡᱟᱦᱟᱸ ᱵᱤᱱ ᱫᱩᱲᱩᱵᱼᱟ ᱚᱱᱟ ᱠᱚᱦᱚᱸ ᱠᱷᱚᱨᱪᱟ ᱢᱮᱱᱟᱜᱼᱟ ᱥᱮ?
ᱦᱚᱸ ᱚᱱᱟ ᱫᱚ ᱦᱩᱱᱟᱹᱝ ᱴᱤᱢ ᱠᱚ ᱵᱩᱡᱷᱟᱹᱣᱟ ᱦᱩᱱᱟᱹᱝ᱾ ᱡᱟᱦᱟᱸ ᱠᱤᱫᱚ ᱦᱳᱭ, ᱦᱳᱭ ᱥᱩᱵᱤᱫᱟ ᱵᱟᱹᱪᱩᱜ ᱟᱱᱟ᱾
ᱦᱳᱭ ᱟᱫᱚ ᱥᱚᱵ ᱫᱤᱱ ᱠᱤ ᱮᱢᱟ ᱵᱤᱱᱟ ᱠᱚ ᱦᱟᱸᱜ ᱡᱚᱢᱼᱧᱩ ᱠᱚᱫᱚ ᱦᱟᱸᱜ ᱚᱱᱠᱟ ᱜᱮ ᱟᱨᱠᱤ ᱦᱮᱸ ᱟᱫᱚ ᱱᱤᱡᱮ ᱛᱮᱜᱮ ᱠᱷᱮᱞ ᱵᱷᱟᱜᱮ ᱞᱮᱠᱟ ᱠᱷᱮᱞ ᱦᱩᱭᱩᱜᱼᱟ ᱱᱤᱡᱮᱨᱟᱜ ᱥᱮᱯᱴᱤ ᱛᱮ ᱠᱷᱮᱞ ᱦᱩᱭᱩᱜ-ᱟ ᱥᱮ ᱪᱮᱫ ᱵᱤᱱ ᱞᱮᱭᱟ?
ᱦᱚᱸ᱾ ᱱᱤᱡᱮᱨᱟᱜ ᱥᱮᱯᱴᱤ ᱛᱮᱜᱮ ᱱᱟᱯᱟᱭ ᱛᱮ ᱠᱷᱮᱞ ᱫᱚᱨᱠᱟᱨ ᱟᱨ ᱡᱟᱦᱟᱸ ᱦᱳᱭ ᱧᱮᱞ ᱧᱚᱜ ᱟᱛᱮᱫ ᱠᱷᱮᱞ ᱫᱚᱨᱠᱟᱨ ᱠᱤ ᱟ ᱡᱟᱦᱟᱸ ᱯᱷᱤᱞᱰ ᱠᱚᱨᱮ ᱱᱮᱭᱟ ᱫᱚ ᱵᱟᱝ ᱟᱞᱚ ᱦᱩᱭᱩᱜ ᱢᱟ ᱤᱧᱟᱹᱜ ᱢᱮᱱᱫᱚ᱾
ᱦᱳᱭ, ᱟᱫᱚ ᱚᱝᱠᱟ ᱜᱮ ᱱᱟᱯᱟᱭ ᱱᱟᱯᱟᱭ ᱛᱮ ᱠᱷᱮᱞ ᱦᱩᱭᱩᱜᱼᱟ, ᱠᱟᱹᱭᱡᱟᱹ ᱠᱷᱟᱹᱯᱟᱹᱨᱤ ᱨᱟᱠᱟᱵ ᱵᱟᱝ ᱜᱟᱱᱚᱜᱼᱟ᱾
ᱦᱚᱸ ᱦᱳᱭ ᱨᱟᱹᱜᱟᱹ ᱨᱟᱹᱯᱟᱹᱜᱤ ᱛᱟᱦᱮᱸᱱ ᱠᱷᱟᱱ ᱫᱚ ᱡᱚᱛᱚ ᱫᱤᱱ ᱟᱫᱷᱟᱱ ᱦᱚᱲ ᱢᱟ ᱥᱟᱵ ᱫᱚᱦᱚ ᱩᱛᱟᱹᱨᱟ ᱟᱠᱚ ᱚᱱᱟ ᱥᱟᱵ ᱫᱚᱦᱚ ᱵᱟᱝ ᱜᱮᱼᱼ ᱠᱷᱮᱞ ᱠᱷᱟᱹᱯᱟᱹᱨᱤ ᱨᱮᱫᱚ ᱢᱮᱱᱟᱜ ᱜᱮᱭᱟ, ᱱᱮᱭᱟᱣ ᱨᱚᱯᱚᱲ ᱠᱚ ᱡᱚᱛᱚᱣᱟᱜ ᱜᱮ ᱢᱮᱱᱟᱜ ᱜᱮᱭᱟ᱾
ᱦᱚᱭ᱾
ᱮ ᱦᱤᱞᱮ ᱚᱱᱠᱟ ᱤᱭᱟᱹ ᱩᱛᱟᱹᱨ ᱫᱚ ᱵᱟᱝᱜᱮ᱾
ᱟᱪᱪᱷᱟ, ᱜᱚᱢᱠᱮ ᱚᱱᱛᱮ ᱫᱚ ᱛᱟᱞᱮ ᱮᱸ ᱪᱟᱥ ᱠᱚᱫᱚ ᱢᱟᱱᱮ ᱥᱚᱵᱽᱡᱤ ᱪᱟᱥ ᱠᱚᱫᱚ ᱠᱚᱨᱟᱣ ᱠᱟᱫᱟ ᱯᱮ ᱥᱮ ᱵᱟᱝ?
ᱮᱸ ᱱᱤᱭᱟᱹ ᱫᱷᱟᱜ ᱢᱟ ᱱᱤᱛ ᱱᱤᱭᱟᱹ ᱢᱟᱥᱚᱢ ᱢᱟ ᱟᱞᱮ ᱢᱟ ᱥᱚᱵᱽᱡᱤ ᱢᱟ ᱵᱟᱞᱮ ᱪᱟᱥᱟ᱾ ᱤᱭᱟᱹ ᱠᱩ ᱦᱩᱲᱩ ᱠᱚᱜᱮᱞᱮ ᱪᱟᱥ ᱵᱟᱲᱟᱭᱟ᱾
ᱦᱚᱸ᱾
ᱫᱟᱜ ᱡᱟᱹᱯᱩᱫ ᱟᱹᱰᱤ ᱥᱚᱠᱛᱚ ᱥᱮ ᱮᱱᱠᱷᱟᱱ ᱢᱟ ᱱᱤᱭᱟᱹ ᱫᱷᱟᱣ ᱫᱚ ᱵᱟᱭ ᱜᱟᱱᱚᱜᱼᱟ᱾ ᱛᱟᱦᱞᱮ ᱤᱭᱟᱹ ᱠᱚᱫᱚ, ᱥᱚᱵᱡᱤ ᱪᱟᱥ ᱠᱚᱫᱚ᱾
ᱦᱚᱸ, ᱟᱫᱚ ᱛᱟᱦᱞᱮ ᱦᱟᱠᱳ ᱠᱚᱫᱚ ᱥᱮᱸ ᱦᱟᱠᱳ ᱯᱟᱹᱥᱤᱯᱮ ᱪᱟᱞᱟᱜ ᱜᱮᱭᱟ?
ᱦᱚ ᱸ ᱦᱟᱠᱳ ᱯᱟᱹᱥᱤ ᱞᱮ ᱥᱮᱱᱚᱜᱼᱟ ᱟᱞᱮ ᱫᱚ ᱰᱮᱢ᱾
ᱚ, ᱦᱟᱠᱳ ᱠᱚᱫᱚ ᱯᱮ ᱯᱟᱥᱤ ᱠᱚᱣᱟ ᱛᱟᱞᱦᱮ?
ᱦᱚᱸ ᱰᱮᱢ ᱨᱮᱫᱚᱞᱮ ᱯᱟᱥᱤ ᱠᱚᱣᱟ᱾ ᱟᱨ ᱜᱟᱰᱟ ᱠᱚᱨᱮ ᱫᱚ ᱡᱟᱞᱟᱢ ᱛᱮ ᱟᱦᱟᱨ ᱠᱚᱨᱮ ᱫᱚ ᱡᱟᱞᱟᱢ ᱛᱮᱜᱮᱱᱞᱮ ᱥᱟᱵ ᱠᱚᱣᱟ᱾
ᱟᱫᱚ ᱛᱤᱱᱟᱹᱜ ᱡᱳᱨ ᱦᱟᱹᱠᱩ ᱠᱟᱱᱟ ᱠᱚ ᱚᱱᱛᱮ ᱫᱚ?
ᱦᱟᱹᱠᱩ ᱫᱚ ᱥᱚᱠᱛᱚ ᱜᱮ ᱠᱚ ᱦᱟᱹᱠᱩ ᱠᱟᱱᱟ᱾
ᱦᱩᱸ᱾
ᱠᱟᱢ ᱥᱮᱱᱚᱜ ᱠᱷᱟᱱ ᱫᱚ ᱚᱱᱟ ᱵᱟᱨ ᱯᱮ ᱠᱤᱞᱳ ᱜᱟᱱ ᱫᱚᱢ ᱥᱟᱵ ᱟᱹᱜᱩ ᱠᱚᱜᱮᱭᱟ᱾
ᱟᱪᱪᱷᱟ᱾ ᱚᱱᱠᱟ ᱜᱮ ᱟᱫᱚ ᱟᱞᱮ ᱥᱮᱫ ᱢᱟ ᱱᱚᱝ ᱠᱟ ᱦᱟᱹᱠᱩ ᱠᱚᱫᱚ ᱦᱟᱸᱜ ᱩᱱᱟᱹᱜ ᱫᱚ ᱵᱟᱝ ᱟᱨᱠᱤ ᱟᱫᱚ ᱟᱯᱮ ᱥᱮᱫ ᱢᱟ ᱰᱮᱢ ᱠᱚ ᱢᱮᱱᱟᱜ ᱵᱤᱱ ᱞᱮᱭ ᱫᱟ ᱦᱟᱸᱜ᱾ ᱰᱮᱢ ᱠᱚᱨᱮ ᱢᱟ ᱦᱟᱹᱠᱩ ᱠᱚ ᱛᱟᱦᱮᱱ ᱜᱮᱭᱟ, ᱟᱫᱚ ᱚᱱᱟ ᱠᱚᱨᱮ ᱢᱟ ᱢᱟᱨᱮ ᱢᱟᱨᱮ ᱦᱟᱹᱠᱩ ᱠᱚᱦᱚᱸ ᱛᱟᱦᱮᱱ ᱜᱮᱭᱟ ᱠᱚ ᱡᱟᱹᱱᱤᱡ?
ᱦᱳᱭ, ᱢᱟᱨᱟᱝ ᱢᱟᱨᱟᱝ ᱚᱝᱠᱚ ᱡᱟᱦᱟᱸ ᱞᱮᱠᱟ ᱫᱩᱭ ᱛᱤᱱ ᱠᱤᱞᱳ ᱠᱳᱡ ᱚᱱᱠᱟᱱ ᱠᱚ ᱯᱟᱲᱟᱣ ᱵᱟᱲᱟᱜ ᱜᱮᱭᱟ᱾ ᱩᱱᱠᱩ ᱫᱚ ᱡᱟᱞᱟᱢ ᱠᱚᱨᱮ ᱢᱟᱨᱟᱝ ᱢᱟᱨᱟᱝ ᱵᱟᱹᱦᱤᱡ ᱠᱚ ᱚᱨ ᱟᱠᱚ ᱥᱮ, ᱚᱱᱟ ᱠᱚᱨᱮ ᱠᱚ ᱧᱟᱢ ᱠᱚᱣᱟ ᱟᱨ ᱯᱟᱹᱥᱤ ᱠᱚᱨᱮ ᱫᱚ ᱚᱱᱟ ᱮᱠ ᱠᱤᱞᱳ ᱟᱫᱷᱟ ᱚᱱᱠᱟᱱ ᱠᱚᱭᱤᱡ ᱠᱚ ᱯᱟᱲᱟᱜᱼᱟ᱾
ᱦᱳᱭ, ᱟᱫᱚ ᱚᱱᱟ ᱯᱟᱹᱥᱤ ᱯᱟᱹᱥᱤ ᱨᱮᱫᱚ ᱚᱱᱟ ᱵᱟᱹᱲᱥᱤ ᱠᱚᱛᱮ ᱯᱮ ᱯᱟᱹᱥᱤ ᱠᱚᱣᱟ ᱥᱮ?
ᱵᱟᱝ ᱜᱮ ᱵᱟᱹᱲᱥᱤ ᱯᱟᱹᱥᱤ ᱫᱚ ᱚᱱᱠᱟ ᱩᱱ ᱢᱟᱨᱟᱝ ᱢᱟᱨᱟᱝ ᱠᱚᱡ ᱵᱟᱠᱚ ᱯᱟᱲᱟᱜᱼᱟ ᱚᱱᱟ ᱫᱚ, ᱦᱩᱰᱤᱧ ᱫᱷᱟᱨᱟ ᱠᱤᱪᱷᱩ ᱠᱚ ᱯᱟᱲᱟᱜᱼᱟ᱾ ᱟᱨ ᱡᱟᱞᱟᱢ ᱯᱟᱹᱥᱤ ᱫᱚ ᱦᱮᱸ, ᱢᱟᱨᱟᱝ ᱢᱟᱨᱟᱝ ᱠᱚᱡ ᱠᱚ ᱯᱟᱲᱟᱜᱼᱟ᱾
ᱚ ᱟᱫᱚ ᱡᱟᱞᱟᱢ ᱯᱟᱥᱤ ᱫᱚᱯᱮ ᱜᱚᱦᱚᱲᱟ ᱟᱨᱠᱤ?
ᱦᱳᱭ᱾
ᱚ ᱟ ᱮᱰᱟᱣ ᱮᱰᱟ ᱮᱰᱟᱣ ᱯᱟᱹᱥᱤ ᱠᱚᱫᱚ ᱵᱟᱱᱩᱜ-ᱟ?
ᱮᱰᱟᱣ ᱯᱟᱹᱥᱤ ᱚᱰᱟᱣ ᱯᱟᱹᱥᱤ ᱦᱳᱭ ᱚᱱᱟ ᱯᱟᱹᱥᱤ ᱫᱚ ᱚᱱᱠᱟ ᱠᱚ ᱯᱟᱲᱟᱜ ᱜᱮᱭᱟ, ᱚᱱᱟ ᱨᱮᱦᱚᱸ ᱡᱩᱨ ᱠᱚ ᱯᱟᱲᱟᱜᱼᱟ᱾ ᱟᱨ ᱜᱚᱦᱚᱲ ᱯᱟᱥᱤ ᱢᱟ ᱰᱮᱢ ᱢᱟ ᱢᱟᱨᱟᱝ ᱜᱮᱭᱟ ᱥᱮ ᱥᱚᱠᱛᱚ ᱮᱱᱠᱷᱟᱱ ᱚᱱᱟ ᱫᱚ ᱡᱩ ᱡᱩᱛ ᱜᱚᱴᱟ ᱵᱟᱢ ᱜᱚᱦᱚᱲ ᱫᱟᱲᱮᱭᱟᱜᱼᱟ᱾ ᱚᱱᱟ ᱫᱚ ᱥᱟᱭᱤᱰ ᱥᱟᱭᱤᱰ ᱛᱮᱜᱮ ᱜᱚᱦᱚᱲ ᱵᱟᱲᱟ ᱦᱩᱭᱩᱜᱼᱟ᱾
ᱦᱳᱭ ᱟᱫᱚ ᱟᱨᱚ ᱦᱚᱲ ᱦᱚᱸ ᱫᱷᱟ. ᱨ
ᱦᱳᱭ᱾
ᱚᱸ᱾
ᱟᱨ ᱟᱯᱮ ᱥᱮᱫ ᱫᱚ, ᱟᱯᱮ ᱥᱮᱫ ᱦᱟᱹᱠᱩ ᱵᱟᱲᱟ ᱠᱟᱱᱟ ᱠᱚ ᱪᱮ ᱵᱟᱝᱜᱮ?
ᱟᱞᱮ ᱦᱚᱸ ᱚᱱᱠᱟ ᱟᱞᱮ ᱟᱯᱮ ᱥᱮᱫ ᱢᱟ ᱚᱱᱟ ᱰᱮᱢ ᱠᱚ ᱢᱮᱱᱟᱜᱼᱟ᱾ ᱟᱞᱮ ᱥᱮᱫ ᱢᱟ ᱚᱱᱠᱟ ᱰᱮᱢ ᱠᱚᱫᱚ ᱵᱟᱹᱱᱩᱜᱼᱟ ᱱᱟ ᱵᱟᱸᱫᱷ ᱠᱚᱜᱮ ᱢᱮᱱᱟᱜᱼᱟ᱾ ᱟᱫᱚ ᱚᱱᱮ ᱦᱩᱰᱤᱧ ᱦᱤᱰᱤᱧ ᱡᱟᱞ ᱡᱟᱞ ᱤᱫᱤ ᱠᱟᱛᱮ ᱞᱮ ᱪᱟᱞᱟᱜᱼᱟ ᱟᱨᱠᱤ᱾ ᱡᱟᱞᱟᱢ ᱠᱚ, ᱦᱩᱰᱤᱧ ᱦᱩᱰᱤᱧᱟ ᱟᱨ ᱠᱤ ᱚᱱᱠᱟ ᱟᱨᱠᱤ ᱟᱸ ᱦᱟᱹᱠᱩ ᱠᱚᱫᱚ ᱩᱱᱠᱩ ᱦᱩᱰᱤᱧ ᱦᱩᱰᱤᱧ ᱦᱟᱠ ᱠᱚ ᱴᱜᱮ ᱚᱱᱠᱟ ᱢᱟᱨᱟᱝ ᱦᱟᱹᱠᱩ ᱵᱚᱞᱛᱮ ᱚᱱᱠᱟ ᱯᱟᱸᱪᱥᱥᱚ ᱟᱲᱟᱭᱥᱚ᱾ ᱛᱤᱱᱥᱚ ᱩᱸ ᱮᱠ ᱠᱤᱞᱳ ᱫᱷᱟᱹᱵᱤᱡ ᱵᱚᱲᱳ ᱡᱳᱨ ᱟᱨᱠᱤ᱾
ᱚ᱾
ᱟᱫᱚ ᱵᱤᱥᱤ ᱩᱱᱟᱹᱜ ᱢᱟᱨᱟᱝ ᱫᱚ ᱵᱟᱝ᱾
ᱵᱳᱣᱟᱲ ᱠᱚ ᱵᱟᱠᱚ ᱯᱟᱲᱟᱣ ᱵᱟᱲᱟᱜᱼᱟ?
ᱦᱮᱸ, ᱵᱳᱣᱟᱲ ᱫᱚ ᱢᱮᱱᱟᱜ ᱠᱚᱣᱟ ᱟᱫᱚ ᱵᱚᱣᱟᱞ ᱦᱚᱞᱳ ᱟᱫᱚ ᱱᱚᱣᱟ ᱠᱚᱨᱮ ᱢᱟ ᱮᱸ ᱯᱟᱲᱦᱟᱣ ᱫᱚᱠᱚ ᱯᱟᱲᱦᱟᱜᱼᱟ ᱟᱫᱚ ᱚᱱᱟ ᱩᱸ ᱩᱱᱟᱹᱜ ᱫᱚ ᱵᱟᱝ ᱟᱨᱠᱤ ᱡᱟᱦᱟᱸ ᱵᱤᱱ ᱞᱮᱭ ᱫᱟ ᱯᱮ ᱠᱮᱡᱤ ᱯᱩᱱ ᱠᱮᱡᱤ ᱚᱱᱠᱟᱱ ᱠᱚᱫᱚ ᱵᱟᱝ᱾
ᱚ, ᱦᱚ, ᱟᱯᱮ ᱫᱚ ᱵᱩᱨᱩ ᱥᱮᱱᱫᱽᱨᱟ ᱡᱟᱯᱮ ᱥᱮᱱ ᱵᱟᱲᱟᱜᱼᱟ ᱪᱮ ᱵᱟᱝᱟ?
ᱵᱩᱨᱩ ᱠᱚᱫᱚ ᱦᱟᱸᱜ ᱵᱟᱞᱮ ᱪᱟᱞᱟᱣ ᱵᱟᱲᱟ ᱠᱟᱱᱟ ᱟᱫᱚ ᱟᱞᱮ ᱫᱚ ᱱᱚᱣᱟ ᱟᱞᱮ ᱡᱟᱦᱟᱸ ᱟᱹᱛᱩ ᱢᱮᱱᱟᱜ ᱞᱮᱭᱟ ᱟᱹᱛᱳ ᱥᱩᱨ ᱵᱤᱨ ᱠᱚ ᱢᱮᱱᱟᱜᱼᱟ ᱥᱮ ᱚᱱᱟ ᱵᱤᱨ ᱠᱚᱨᱮ ᱜᱮᱞᱮ ᱥᱮᱸᱫᱽᱨᱟ ᱵᱟᱲᱟ ᱠᱚᱣᱟ᱾
ᱦᱳᱭ᱾
ᱪᱤᱞᱤ ᱠᱚᱯᱮ ᱥᱮᱸᱫᱽᱨᱟ ᱠᱚᱣᱟ?
ᱟᱯᱮ ᱫᱚᱯᱮ ᱪᱟᱞᱟᱜᱼᱟ ᱥᱮ ᱪᱮᱫ ᱥᱮᱸᱫᱽᱨᱟ?
ᱦᱳᱭ ᱧᱤᱫᱟᱹ ᱞᱮ ᱥᱮᱱᱚᱜ-ᱟ ᱥᱮᱸᱫᱽᱨᱟ ᱥᱮᱸᱫᱽᱨᱟ ᱟᱹᱜᱩ ᱠᱚᱣᱟ ᱞᱮ
ᱚᱸ ᱦᱳᱭ ᱛᱳ᱾ ᱟᱨ ᱵᱤᱨ ᱢᱮᱱᱟᱜᱼᱟ ᱚᱱᱮ ᱞᱤᱧ ᱞᱟᱹᱭ ᱟᱵᱤᱱ ᱠᱟᱱᱟ ᱢᱟᱱᱮ ᱟᱹᱛᱳ ᱵᱤᱨ ᱠᱟᱱᱟ ᱟᱨᱠᱤ ᱥᱳᱨ ᱵᱤᱨ᱾ ᱟᱫᱚ ᱚᱱᱟ ᱵᱤᱨ ᱠᱚᱨᱮ ᱜᱮᱞᱮ ᱥᱮᱸᱫᱽᱨᱟ ᱵᱟᱲᱟ ᱠᱚᱣᱟ ᱵᱚᱞᱛᱮ ᱚᱱᱟ ᱥᱩᱠᱨᱤ ᱠᱚ ᱵᱤᱨ ᱥᱩᱠᱨᱤ ᱠᱚ ᱟᱨ ᱩᱱᱠᱩ ᱠᱩᱞᱟᱹᱭ ᱠᱚ᱾
ᱦᱳᱭ ᱨᱩᱰᱟᱹ ᱠᱚ᱾
ᱦᱳᱭ ᱦᱳᱭ ᱟᱨ ᱚᱱᱛᱮ ᱫᱚ ᱛᱟᱦᱚᱞᱮ ᱪᱮᱫ ᱪᱮᱫ ᱪᱮᱞᱮ ᱪᱮᱞᱮ ᱯᱮ ᱧᱟᱢ ᱠᱚᱣᱟ ᱩᱱᱠᱩ ᱡᱤᱵᱽᱡᱤᱭᱟᱹᱞᱤ ᱠᱚᱫᱚ ᱥᱮᱸᱫᱽᱨᱟ ᱠᱚᱨᱮ?
ᱦᱟᱨᱵᱟ ᱦᱟᱨᱵᱟ ᱠᱚ᱾
ᱦᱩᱸ᱾
ᱡᱷᱤᱸᱠ ᱠᱚ ᱟᱹᱰᱤᱜᱟᱱ ᱟᱹᱰᱤ ᱠᱤᱪᱷᱩ ᱢᱮᱱᱟᱜ ᱠᱚᱣᱟ᱾
ᱟᱪᱪᱷᱟ ᱟᱨ ᱩᱱᱠᱩ ᱢᱚᱬᱮ ᱠᱟᱴᱟ ᱠᱚᱫᱚ ᱢᱮᱱᱟᱜ ᱠᱚᱣᱟ ᱥᱮ ᱵᱟᱝ?
ᱢᱚᱬᱮ ᱠᱟᱴᱟ ᱚ ᱦᱚ ᱩᱱᱠᱩ ᱫᱚ ᱩᱛᱤ ᱥᱩᱛᱤ ᱟᱹᱛᱩ ᱠᱚᱠᱚ ᱦᱤᱡᱩᱜᱼᱟ ᱩᱱᱠᱩ ᱫᱚ ᱦᱤᱨᱤ ᱠᱚ᱾
ᱚ
ᱠᱷᱟᱱᱴᱷᱟᱲ ᱡᱚᱢ ᱠᱚ᱾
ᱚ
ᱟᱞᱮ ᱫᱚ ᱚᱲᱟᱜ ᱯᱷᱮᱰ ᱢᱮᱱᱟᱜᱼᱟ ᱞᱮᱠᱷᱟᱱ ᱠᱟᱭᱨᱟ ᱠᱚ ᱮᱠᱷᱟᱱ ᱚᱱᱟ ᱠᱚ ᱦᱤᱡᱩᱜᱼᱟᱠᱚ ᱡᱚ ᱡᱚᱢ ᱠᱚ᱾
ᱟᱪᱪᱷᱟ ᱟᱪᱪᱷᱟ ᱟᱯᱮ ᱫᱚ ᱛᱟᱦᱚᱞᱮ ᱚᱱᱟ ᱡᱟᱦᱟᱸ ᱵᱤᱨ ᱢᱮᱱᱟᱜ ᱛᱟᱯᱮᱭᱟ ᱵᱩᱨᱩ ᱪᱮᱛᱟᱱ ᱨᱮ ᱵᱤᱨ ᱥᱮ ᱪᱮᱫ?
ᱟᱞᱮ ᱫᱚ ᱵᱩᱨᱩ ᱜᱮ ᱢᱮᱱ ᱞᱮᱠᱷᱟᱱ ᱫᱚ ᱟᱹᱛᱩ ᱫᱚ ᱵᱩᱨᱩ ᱫᱷᱟᱨᱮ ᱜᱮ᱾
ᱟᱪᱪᱷᱟ ᱥᱩᱨ ᱥᱩᱯᱩᱨ ᱠᱚᱨᱮ ᱚᱱᱟ ᱰᱩᱝᱨᱤ ᱠᱚ ᱢᱮᱱᱟᱜᱼᱟ ᱡᱟᱹᱱᱤᱡ?
ᱦᱚᱸ ᱟᱹᱞᱤᱧ ᱱᱤᱛᱚᱜ ᱦᱚᱸ ᱰᱩᱝᱨᱤ ᱨᱮᱜᱮ ᱢᱮᱱᱟᱜ ᱞᱤᱧᱟᱹ ᱚᱱᱟ ᱠᱚᱞᱤᱧ ᱫᱟᱬᱟ ᱵᱟᱲᱟᱭ ᱠᱟᱱᱟ᱾
ᱚ ᱟᱪᱪᱷᱟ ᱟᱪᱪᱷᱟ᱾ ᱟᱫᱚ ᱚᱱᱠᱟᱜ ᱜᱮ ᱜᱚᱢᱠᱮ ᱟᱫᱚ ᱡᱚᱛᱚ ᱦᱚᱲ ᱢᱟ ᱡᱚᱛᱚ ᱥᱚᱢᱚᱛᱚᱞ ᱡᱟᱭᱜᱟ ᱨᱮ ᱵᱟᱹᱱᱩᱜ ᱵᱚᱱᱟ᱾ ᱥᱮ ᱟᱵᱚ ᱫᱚ ᱢᱟ ᱥᱟᱱᱛᱟᱲ ᱦᱟᱸᱰᱮ ᱱᱟᱰᱮ ᱢᱮᱱᱟᱜ ᱵᱚᱱᱟ᱾
ᱦᱚᱸ ᱚᱸ ᱢᱮᱱᱠᱷᱟᱱ ᱦᱚᱸ ᱮᱱᱠᱷᱟᱱ ᱟᱯᱮ ᱥᱮᱫ ᱫᱚ ᱡᱷᱟᱨᱱᱟ ᱠᱚᱫᱚ ᱢᱮᱱᱟᱜᱼᱟ ᱪᱮᱫ ᱵᱟᱹᱪᱩᱜ ᱟᱱᱟ?
ᱡᱷᱟᱨᱱᱟ ᱠᱚᱫᱚ ᱦᱟᱸᱜ ᱱᱚᱣᱟ ᱠᱚᱨᱮ ᱫᱚ ᱥᱳᱨ ᱠᱚᱨᱮ ᱫᱚ ᱵᱟᱹᱱᱩᱜᱼᱟ᱾ ᱟᱞᱮ ᱟᱯᱮ ᱚᱱᱛᱮ ᱨᱮᱫᱚ ᱢᱮᱱᱟᱜ-ᱟ?
ᱟᱞᱮ ᱫᱚ ᱵᱩᱨᱩ ᱫᱤᱥᱚᱢ ᱦᱚᱲ ᱫᱚ ᱥᱩᱨ ᱨᱮᱜᱮ ᱡᱷᱟᱨᱱᱟ ᱠᱚ ᱢᱮᱱᱟᱜᱼᱟ᱾
ᱟᱪᱪᱷᱟ ᱛᱟᱦᱚᱞᱮ ᱧᱮᱞ ᱡᱚᱝ ᱡᱟᱭᱜᱟ ᱠᱚᱦᱚᱸ ᱢᱮᱱᱟᱜᱼᱟ ᱡᱟᱹᱱᱤᱡ?
ᱦᱚᱸ ᱱᱤᱭᱟᱹ ᱵᱟᱨᱥᱤᱧ ᱯᱷᱮᱢᱟᱥ ᱠᱟᱱᱟ ᱱᱚᱣᱟ ᱢᱟᱭᱱᱤᱥ ᱠᱚ᱾ ᱚᱱᱟ ᱪᱮᱛᱟᱱ ᱠᱚ ᱫᱮᱡ ᱵᱟᱲᱟᱜ ᱠᱟᱱᱟ ᱰᱮᱢ᱾
ᱚ
ᱧᱮᱞ ᱵᱟᱲᱟ ᱠᱟᱜ ᱜᱮᱭᱟ ᱵᱤᱱ ᱯᱟᱞᱮ ᱚᱱᱟ ᱫᱚ ᱟᱫᱚ ᱵᱟᱹᱵᱤᱱ ᱴᱷᱤᱠᱟᱹᱭᱟ ᱚᱠᱟ ᱡᱟᱭᱜᱟ ᱠᱟᱱᱟ ᱚᱱᱟ ᱫᱚ ᱟᱞᱮ ᱥᱮᱫᱟᱜ ᱠᱟᱱᱟ᱾ ᱚᱱᱟ ᱵᱩᱨᱩ ᱠᱚ ᱫᱮᱡᱚᱜᱼᱟ ᱚᱸᱰᱮ ᱟᱹᱰᱤ ᱪᱮᱦᱨᱟ᱾
ᱟᱪ ᱟᱪᱪᱷᱟ ᱟᱪᱪᱷᱟ᱾ ᱦᱳᱭ ᱦᱳᱭ ᱦᱳᱭ ᱟᱫᱚ ᱚᱱᱠᱟ ᱜᱮ ᱢᱟ ᱰᱮᱢ ᱠᱚ ᱠᱚ ᱛᱟᱦᱮᱸ ᱞᱮᱱᱠᱷᱟᱱ ᱢᱟ ᱵᱤᱥᱤᱨ ᱵᱷᱟᱜᱽ ᱜᱮ ᱵᱟᱦᱨᱮᱱ ᱦᱚᱲ ᱠᱚ ᱪᱟᱞᱟᱜ ᱜᱮᱭᱟ ᱫᱟᱬᱟᱱ ᱦᱚᱸᱠᱚ ᱪᱟᱞᱟᱜ ᱜᱮ ᱫᱚ᱾
ᱦᱚᱸ
ᱟᱫᱚ ᱚᱱᱠᱟᱜᱮ ᱟᱫᱚ ᱵᱩᱨᱩ ᱧᱮ ᱵᱩᱨᱩ ᱵᱚᱸᱜᱟ ᱯᱮ ᱪᱟᱞᱟᱣ ᱧᱮᱞ ᱵᱤᱱ ᱪᱟᱞᱟᱣ ᱞᱮᱱᱟ ᱥᱮ ᱵᱟᱝ?
ᱚᱠᱟ ᱢᱟᱥᱮ᱾
ᱱᱤᱭᱟᱹ ᱫᱷᱟᱣ ᱵᱤᱱ ᱪᱟᱞᱟᱣ ᱞᱮᱱᱟ ᱵᱩᱨᱩ ᱵᱚᱸᱜᱟ ᱧᱮᱞ?
ᱱᱤᱭᱟᱹ ᱫᱷᱟᱣ ᱫᱚ ᱵᱟᱝ ᱠᱟᱜ-ᱟ ᱞᱤᱧ ᱵᱩᱨᱩ ᱵᱚᱸᱜᱟ ᱫᱚ᱾
ᱚ
ᱱᱚᱛᱮ ᱥᱩᱨ ᱫᱚ ᱥᱩᱨ ᱨᱮ ᱜᱮ ᱦᱩᱭᱩᱜ-ᱟ ᱵᱩᱨᱩ ᱵᱚᱸᱜᱟ ᱫᱚ, ᱦᱟᱞᱮ ᱵᱟᱝ ᱠᱟᱜ ᱞᱤᱧ ᱱᱤᱭᱟᱹ ᱫᱷᱟᱣ ᱫᱚ᱾
ᱟᱪᱪᱷᱟ ᱛᱟᱦᱚᱸᱞᱮ ᱜᱚᱝᱠᱮ᱾ ᱛᱟᱦᱚᱸᱞᱮ ᱮ ᱚᱲᱟᱜ ᱠᱚᱨᱮ ᱫᱚ ᱛᱟᱦᱚᱸᱞᱮ ᱡᱷᱚᱛᱚ ᱠᱚ ᱱᱟᱯᱟᱭ ᱜᱮᱭᱟ ᱵᱟᱝ᱾
ᱦᱚᱸ᱾
ᱚ
ᱟᱹᱵᱤᱱ ᱟᱹᱵᱤᱱ ᱦᱚᱵᱚ ᱞᱟᱹᱭ ᱠᱮᱫᱚ ᱫᱚ ᱱᱟᱯᱟᱭ ᱜᱮ᱾
ᱦᱳᱭ ᱦᱳᱭ ᱦᱳᱭ᱾
ᱚ ᱚᱱᱛᱮ ᱫᱚᱭ ᱫᱟᱜᱮ-ᱟ ᱪᱮ ᱵᱟᱝᱜᱮ? ᱚᱱᱛᱮ ᱫᱚᱭ ᱫᱟᱜᱮ ᱪᱮ ᱵᱟᱝᱜᱮ?
ᱵᱟᱝ ᱜᱮ ᱜᱚᱢᱠᱮ ᱮᱠᱷᱚᱱᱳ ᱨᱤᱢᱤᱞ ᱫᱚ ᱨᱤᱢᱤᱞ ᱟᱠᱟᱫᱟᱭ ᱟᱹᱣᱨᱤᱭᱟ ᱫᱟᱜ ᱫᱚ ᱟᱹᱣᱨᱤᱭᱟ᱾
ᱚ ᱦᱚᱸ ᱱᱤᱭᱟᱹ ᱵᱟᱨ ᱥᱤᱧ ᱫᱚ ᱵᱟᱭ ᱫᱟᱜ ᱟᱠᱟᱫ ᱚᱱᱛᱮ ᱫᱚ ᱛᱚᱵᱮ ᱱᱤᱭᱟ ᱵᱟᱨ ᱥᱤᱧ ᱫᱚ ᱵᱟᱭ ᱫᱟᱜ ᱠᱟᱜ-ᱟ᱾
ᱵᱟᱝ ᱜᱮ ᱜᱚᱢᱠᱮ ᱛᱮᱦᱮᱸᱧ ᱫᱚ ᱥᱮᱛᱟᱜ ᱨᱮ ᱫᱟᱜ ᱠᱮᱫᱟᱭ ᱥᱮᱛᱟᱜ ᱫᱚ ᱪᱮᱫ ᱚᱱᱮ ᱵᱟᱨᱚᱴᱟ ᱫᱷᱟᱹᱵᱤᱡ ᱫᱟᱜ ᱵᱟᱲᱟ ᱞᱮᱫᱟ ᱟᱹᱨᱠᱤ, ᱯᱩᱨᱟᱹ ᱡᱳᱨ ᱜᱮ ᱟᱹᱨᱠᱤ᱾ ᱟᱫᱚ ᱵᱟᱹᱭ ᱵᱟᱹᱭ ᱛᱮ ᱦᱟᱸᱜ ᱱᱤᱛᱚᱜ ᱢᱟ ᱯᱷᱟᱸᱠᱟ ᱠᱟᱫᱟ ᱱᱤᱛᱚᱜ ᱜᱮ ᱯᱷᱟᱸᱠᱟ ᱟᱹᱨᱠᱤ ᱵᱟᱝ ᱠᱷᱟᱱ ᱥᱮᱛᱟᱜ ᱠᱷᱚᱱ ᱫᱚ ᱫᱟᱜ ᱜᱮ ᱛᱟᱦᱮᱸ ᱟᱹᱨᱠᱤ᱾
ᱦᱩᱸ ᱦᱩᱸ ᱱᱚᱛᱮ ᱦᱚᱸ ᱱᱚᱛᱮ ᱫᱚ ᱱᱤᱛᱚᱜ ᱫᱚ ᱵᱟᱭ ᱫᱟᱜ ᱠᱟᱜ-ᱟᱭ ᱛᱷᱤᱨᱟ ᱠᱟᱜ-ᱟᱭ᱾ ᱮᱱᱠᱷᱟᱱ ᱫᱟᱜ ᱴᱚᱦᱚᱞ ᱵᱟᱲᱟᱜ ᱧᱚᱜ ᱚᱰᱳᱜ ᱠᱟᱱᱟ᱾
ᱦᱳᱭ ᱦᱳᱭ, ᱟᱪᱪᱷᱟ ᱴᱷᱤᱠᱜ ᱜᱮᱭᱟ ᱜᱚᱢᱠᱮ᱾ ᱛᱟᱦᱚᱸᱞᱮ ᱟᱹᱞᱤᱧ ᱟᱞᱟᱝᱟᱜ ᱢᱟ ᱴᱟᱭᱤᱢ ᱢᱟ ᱦᱩᱭ ᱟᱠᱟᱱᱟ ᱡᱟᱦᱟᱸ ᱴᱟᱭᱤᱢ ᱮᱢ ᱠᱟᱜ ᱞᱟᱝᱟ ᱠᱚ ᱚᱱᱟ ᱢᱟ ᱦᱩᱭ ᱯᱩᱨᱟᱹᱣᱱᱟ ᱟᱫᱚ ᱴᱷᱤᱠ ᱜᱮᱭᱟ ᱛᱚᱵᱚᱞᱮ ᱡᱚᱦᱟᱨ ᱜᱮ ᱜᱚᱝᱠᱮ ᱦᱮᱸ᱾